ᱦᱮᱞᱳ
ᱦᱮᱞᱳ
ᱦᱮᱸ ᱜᱚᱢᱠᱮ ᱡᱚᱦᱟᱨ ᱜᱮ
ᱦᱳᱭ ᱡᱚᱦᱟᱨ ᱡᱚᱦᱟᱨ
ᱡᱚᱢ ᱵᱟᱲᱟ ᱠᱚ ᱦᱩᱭ ᱵᱟᱲᱟᱭᱱᱟ ᱥᱮ ᱟᱹᱣᱨᱤ ᱜᱮ
ᱟᱹᱣᱨᱤ ᱜᱚᱝᱠᱮ ᱟᱹᱣᱨᱤ ᱟᱹᱣᱨᱤ ᱟ
ᱚ ᱚᱲᱟᱜ ᱨᱮ ᱡᱚᱛᱚ ᱦᱚᱲᱜᱮ ᱵᱩᱜᱤ ᱵᱟᱹᱲᱤᱡ ᱢᱮᱱᱟᱜ ᱠᱚᱣᱟ ᱚᱲᱟᱜ ᱨᱮ ᱡᱷᱚᱛᱚ ᱵᱩᱜᱤ ᱵᱟᱹᱲᱤᱡ ᱜᱮ ᱢᱮᱱᱟᱜ ᱠᱚᱣᱟ
ᱦᱳᱭ ᱱᱤᱛᱳᱜ ᱫᱚ ᱵᱷᱩᱜᱤ ᱜᱮ ᱢᱮ-ᱱᱟ ᱵᱟᱲᱟᱜ ᱠᱚ
ᱟᱨ
ᱦᱩᱸ ᱜᱚᱝᱠᱮ ᱞᱟᱹᱫᱞᱤᱧ ᱟᱵᱤᱱ ᱵᱤᱱ ᱡᱚᱢ ᱠᱮᱫᱟ
ᱚᱸ ᱪᱚᱸᱫᱟ ᱵᱟᱲᱟ ᱦᱩᱭᱩᱜ ᱠᱟᱱᱟ ᱡᱚᱢ ᱦᱩᱭᱩᱜ-ᱟ ᱱᱟᱜ ᱠᱤᱪᱷᱩᱜᱟᱱ ᱯᱚᱨᱮ ᱠᱷᱟᱱ ᱜᱮ ᱱᱟᱸᱜ ᱟᱨ ᱫᱟᱜ ᱡᱟᱹᱲᱤ ᱛᱮ ᱠᱚᱨᱮᱱ ᱠᱚ ᱠᱚᱴ ᱚᱱᱟᱛᱮ ᱞᱮᱴ ᱧᱚᱜ ᱠᱟᱱᱟ
ᱚ ᱦᱳᱭ ᱦᱳᱭ ᱛᱟᱦᱚᱞᱮ ᱜᱚᱝᱠᱮ ᱛᱤᱱᱟᱹᱜ ᱡᱟᱹᱥᱛᱤᱭ ᱫᱟᱜ ᱠᱟ
ᱫᱟᱜ ᱫᱚ ᱟᱹᱰᱤ ᱟᱢᱫᱟ ᱜᱮ ᱱᱚᱜᱼᱚᱭ ᱱᱤᱛᱚᱜ ᱢᱟ ᱟᱥᱟᱲ ᱵᱚᱸᱜᱟ ᱪᱟᱹᱞᱩ ᱟᱠᱟᱱᱟ ᱱᱚᱜᱼᱚᱭ ᱠᱤᱪᱷᱩ ᱫᱤᱱ ᱞᱟᱦᱟ ᱨᱮᱜᱮ ᱦᱱᱟᱜ ᱜᱮ ᱱᱟᱜ ᱮ ᱯᱮ ᱯᱩᱱ ᱫᱤᱱ ᱞᱟᱦᱟ ᱠᱷᱚᱱᱟᱜ ᱜᱮ ᱫᱟᱜ ᱮ ᱮᱛᱚᱦᱚᱵ ᱟᱠᱟᱫᱼᱟ ᱮᱛᱚᱦᱚᱵ ᱠᱟᱛᱮᱫ ᱱᱚᱣᱟᱜᱼ ᱵᱟᱹᱫᱽ ᱠᱚᱨᱮᱱᱟᱜ ᱫᱟᱜ ᱠᱚ ᱥᱟᱨᱥᱟᱣ ᱟᱠᱟᱱᱟ ᱟᱨ ᱚᱱᱟ ᱫᱟᱜ ᱠᱚ ᱯᱮᱨᱮᱡ ᱵᱟᱲᱟ ᱠᱟᱛᱮᱫ ᱱᱚᱜᱼᱚᱭ ᱤᱭᱟᱹ ᱠᱚᱞᱮ ᱛᱚᱲᱟ ᱠᱚᱞᱮ ᱜᱤᱰᱤ ᱜᱚᱫ ᱠᱟᱜᱼᱟ ᱱᱟᱦᱟᱜ ᱟᱯᱮᱥᱮᱱ ᱫᱚ ᱜᱚᱢᱠᱮ
ᱟᱞᱮ ᱥᱮᱱ ᱫᱚ ᱜᱚᱝᱠᱮ ᱨᱚᱦᱚᱭ ᱪᱟᱹᱞᱩ ᱟᱠᱟᱱᱟ ᱦᱟᱸᱜ
ᱮᱛᱚᱦᱚᱵ ᱜᱚᱫ ᱮᱱᱟ ᱨᱚᱦᱚᱭ ᱠᱚ
ᱦᱳᱭ ᱦᱳᱭ ᱨᱚᱦᱚᱭ ᱠᱚ ᱮᱛᱚᱦᱚᱵ ᱠᱟᱱᱟ ᱱᱤᱛᱚᱜ ᱥᱟᱹᱨᱫᱤ ᱞᱟᱜᱟᱣ ᱠᱟᱱᱟᱜ ᱫᱟᱜ ᱱᱚᱜᱼᱚᱭ ᱡᱟᱹᱲᱤᱭᱟᱵᱚᱱ ᱠᱟᱱᱟ ᱟᱹᱰᱤ ᱱᱟᱯᱟᱭ ᱱᱟᱯᱟᱭ ᱜᱮ ᱦᱟᱸᱜ ᱚᱱᱟ ᱞᱟᱹᱭᱛᱮ ᱦᱟᱸᱜ
ᱦᱳᱭᱻᱻ
ᱨᱚᱦᱚᱭ ᱠᱚᱫᱚ ᱱᱤᱛ ᱫᱚ ᱟᱹᱰᱤ ᱢᱟᱱᱮ ᱥᱟᱹᱨᱫᱤ ᱠᱟᱱᱟ ᱱᱤᱛᱳᱜ ᱫᱚ ᱥᱟᱨᱫᱤ ᱠᱟᱱᱟ
ᱟᱨ ᱚᱱᱛᱮ ᱫᱚ ᱜᱚᱝᱠᱮ ᱟᱫᱚ ᱥᱮᱨᱢᱟ ᱨᱮ ᱛᱤᱱᱟᱹᱜ ᱫᱷᱟᱣ ᱪᱟᱥ ᱦᱩᱭ ᱵᱟᱲᱟᱜ ᱜᱮᱭᱟ?
ᱥᱮᱨᱢᱟ ᱨᱮ ᱢᱤᱫ ᱫᱷᱟᱣ ᱜᱮ ᱪᱟᱥ ᱫᱚ ᱦᱩᱭᱩᱜ-ᱟ᱾ ᱜᱚᱢᱠᱮ᱾
ᱢᱤᱫ ᱫᱷᱟᱣ ᱜᱮ?
ᱦᱳᱭ ᱦᱳᱭ ᱢᱤᱫ ᱫᱷᱟᱣ ᱜᱮᱞᱮ ᱪᱟᱥᱟ ᱟᱞᱮ ᱫᱚ ᱟᱫᱚ ᱱᱚᱝᱠᱟ ᱨᱚᱠᱚᱢ ᱱᱟᱯᱟᱭᱚᱜ ᱫᱟᱜ ᱠᱚ ᱤᱭᱟᱹ ᱠᱚ ᱛᱟᱦᱮᱸ ᱞᱮᱱᱠᱷᱟᱱ ᱫᱚ ᱦᱟᱸᱜ᱾
ᱚᱻ ᱫᱟᱜ ᱨᱮᱱᱟᱜ ᱠᱳᱱᱚ ᱥᱮ ᱮᱴᱠᱮᱴᱚᱬᱮ ᱠᱚ ᱚᱱᱛᱮ ᱠᱚ ᱵᱟᱝ ᱦᱩᱭ ᱵᱟᱲᱟ ᱟᱠᱟᱱᱟ? ᱟ
ᱫᱟᱜ ᱠᱚᱨᱮᱱᱟᱜ ᱮᱸᱴᱠᱮᱴᱚᱬᱮ ᱫᱚ ᱦᱩᱭᱩᱜ ᱜᱮᱭᱟ᱾ ᱟᱫᱚ ᱱᱤᱭᱟᱹ ᱪᱚᱨ ᱫᱚ ᱵᱟᱝ ᱢᱟᱭ ᱫᱟᱜ ᱠᱟᱜ ᱵᱚᱱ ᱥᱮ ᱫᱟᱜ ᱵᱚᱱ ᱜᱟᱱᱚᱜᱼᱟ ᱚᱱᱟ ᱠᱷᱟᱹᱛᱤᱨ ᱛᱮ ᱮᱴᱠᱮᱴᱚᱬᱮ ᱫᱚ ᱱᱤᱭᱟᱹ ᱮᱸᱻ ᱥᱮᱨᱢᱟ ᱞᱮᱠᱟ ᱛᱮᱦᱚᱸ ᱵᱟᱞᱮ ᱧᱮᱞ ᱧᱟᱢᱟ᱾
ᱦᱮᱸᱻ ᱱᱚᱣᱟᱫᱚ ᱜᱚᱢᱠᱮ ᱟᱞ ᱱᱚᱛᱢᱟ ᱟᱹᱰᱤ ᱮᱴᱠᱮᱴᱚᱬᱮ ᱡᱟᱦᱟᱸ ᱥᱮᱨᱢᱟ ᱫᱟᱜ ᱮ ᱡᱟᱹᱲᱤᱭᱟᱹᱟᱹ ᱞᱮᱠᱷᱟᱱ ᱜᱮ ᱡᱟᱦᱟᱸ ᱪᱟᱥᱵᱟᱥ ᱠᱚᱢᱟᱞᱮ ᱥᱩᱵᱤᱫᱟ ᱧᱚᱜᱚᱜᱼᱟ ᱟᱨ ᱵᱟᱠᱷᱟᱱ ᱥᱮᱨᱢᱟ ᱡᱩᱲᱤ ᱵᱟᱭ ᱡᱟᱹᱲᱤᱭᱟ ᱢᱮᱱᱠᱷᱟᱱ ᱟᱫᱚ ᱟᱰᱤ ᱞᱮ ᱮᱴᱠᱮᱴᱚᱬᱮ ᱜᱚᱫᱚᱜᱼᱟ᱾
ᱚ ᱟᱪᱪᱷᱟ ᱟᱪᱪᱷᱟ ᱱᱤᱭᱟᱹ ᱥᱮᱨᱢᱟ ᱫᱚ ᱪᱮᱫᱠᱟᱭ ᱫᱟᱜ ᱟᱯᱮ ᱠᱟᱱᱟ᱾
ᱛᱟᱠᱚᱣᱟ ᱠᱚᱦᱚᱸ ᱵᱟᱝ ᱞᱟᱜᱚᱜ ᱟᱠᱟᱱᱟ ᱱᱟᱦᱟᱜ ᱟᱨ ᱚᱱᱠᱟᱱᱟᱜ ᱥᱩᱵᱤᱫᱷᱟ ᱡᱚᱱᱚᱠ ᱠᱚᱦᱚᱸ ᱡᱟᱦᱟᱱᱟᱜ ᱛᱚᱨᱚᱯ ᱠᱚᱦᱚᱸ ᱵᱟᱞᱮ ᱧᱟᱢ ᱟᱠᱟᱫᱟ᱾
ᱟᱰᱤ ᱱᱟᱯᱟᱭ ᱛᱟᱦᱞᱮ ᱜᱚᱢᱠᱮ ᱱᱤᱭᱟᱹ ᱥᱮᱨᱢᱟ ᱞᱮᱠᱟ ᱫᱚ ᱪᱮᱫ ᱞᱮᱠᱟ ᱫᱟᱜ ᱡᱟᱹᱲᱤ ᱟᱯᱮ ᱠᱟᱱᱟ
ᱟᱹᱰᱤ ᱠᱷᱩᱵ ᱠᱚᱢ ᱜᱚᱢᱠᱮ ᱡᱟᱦᱟᱸ ᱵᱤᱱ ᱞᱟᱹᱭᱟ ᱢᱟᱱᱮ ᱵᱟᱝᱟ ᱩᱛᱟᱹᱨ ᱞᱮᱠᱟᱜᱮ ᱱᱚᱜᱼᱚᱭ ᱱᱟᱜ ᱟᱥᱟᱲ ᱵᱚᱸᱜᱟ ᱵᱚᱞᱚ ᱯᱚᱨᱮᱜ ᱜᱮ ᱱᱟᱦᱟᱜ ᱱᱚᱜᱼᱚᱭ ᱞᱟᱹᱭ ᱠᱮᱫ ᱠᱤᱪᱷᱩ ᱫᱤᱱ ᱞᱟᱦᱟ ᱠᱷᱚᱱᱟᱜ ᱜᱮ ᱫᱟᱜ ᱢᱟᱱᱮ ᱮᱛᱚᱦᱚᱵᱟᱜᱼᱟ ᱢᱚᱬᱮ ᱛᱩᱨᱩᱭ ᱫᱤᱱ ᱜᱟᱱ ᱦᱩᱭ ᱠᱟᱱᱟ᱾
ᱦᱮᱸ ᱦᱩᱸ
ᱦᱩᱸ ᱟ ᱦᱮᱸ ᱟᱵᱚ ᱛᱤᱨᱤᱥᱮ ᱡᱩᱱ ᱫᱤᱱ ᱦᱩᱞ ᱵᱟ ᱯᱟᱞᱚᱱ ᱟᱠᱟᱫᱟ
ᱦᱮ ᱦ ᱦᱩᱞ ᱢᱟᱦᱟᱸ᱾
ᱟᱵᱚ ᱦᱮᱸᱮᱸ ᱛᱤᱨᱤᱥᱮ ᱡᱩᱱ ᱚᱱᱛᱮ ᱵᱟᱠᱚ ᱯᱟᱲᱚᱱ ᱜᱮᱭᱟ᱾
ᱡᱟᱦᱟᱸ ᱫᱚ ᱦᱩᱞ ᱢᱟᱦᱟᱸ ᱵᱚ ᱦᱳᱭ ᱡᱟᱦᱟᱸ ᱫᱚ ᱦᱩᱞ ᱢᱟᱦᱟ ᱵᱚᱱ ᱢᱮᱛᱟᱜ ᱠᱟᱱ ᱪᱮᱫ ᱞᱮᱠᱟ᱾
ᱦᱮᱸ ᱦᱮᱸ
ᱥᱮ ᱱᱤᱳᱛᱜ ᱦᱩᱞ ᱠᱟᱱᱟ ᱮᱤᱞᱳᱜ ᱫᱚ ᱟᱵᱚᱨᱮᱱ ᱢᱟᱲᱟᱝ ᱛᱮᱨᱮ ᱨᱮᱱ ᱡᱟᱦᱟᱸ ᱠᱚ ᱛᱟᱦᱮᱸ ᱠᱟᱱ ᱵᱤᱨ ᱵᱤᱨᱥᱟ ᱟᱨᱠᱤ ᱵᱤᱨ ᱠᱚ ᱮᱱᱦᱤᱞᱳᱜ ᱚᱱᱟ ᱫᱤᱱ ᱨᱮ ᱦᱩᱞ ᱠᱚ ᱮᱦᱚᱵ ᱞᱮᱫᱟ᱾
ᱟᱵᱚ ᱤᱝᱨᱮᱡᱽ ᱵᱤᱨᱩᱫᱽᱷ ᱡᱟᱦᱟᱸᱭ ᱠᱤᱱ ᱞᱟᱹᱲᱦᱟᱹᱭ ᱞᱟᱜᱼᱟ ᱟᱨ ᱵᱟᱝ ᱡᱟᱦᱟᱱᱟᱜ ᱵᱤᱯᱞᱚᱵᱚ ᱦᱚᱸ ᱠᱤᱱ ᱥᱨᱤᱥᱴᱤ ᱞᱟᱜᱼᱟ᱾
ᱦᱳᱭ ᱦᱳᱭ ᱟᱫᱚ ᱚᱱᱟ ᱫᱚ ᱦᱟᱸᱜ ᱜᱚᱝᱠᱮ ᱠᱮ ᱢᱟᱱᱟᱣ ᱜᱮ ᱦᱩᱭᱩᱜ ᱢᱟ ᱩᱱᱠᱤᱱ ᱱᱚᱣᱟ ᱟᱭᱢᱟ ᱫᱤᱱ ᱦᱤᱞᱳᱜ ᱠᱷᱚᱱ ᱢᱟᱱᱮ ᱵᱷᱚᱜᱽᱱᱟᱰᱤ ᱨᱮ ᱡᱟᱦᱟᱸ ᱫᱚ ᱥᱟᱨᱡᱚᱢ ᱜᱤᱹᱨᱟ ᱠᱚ ᱤᱭᱟᱹ ᱞᱮᱫ ᱥᱮᱢ‌ ᱥᱮᱢ ᱱᱚᱣᱟ ᱢᱟᱜᱽ ᱡᱟᱣᱨᱟᱞᱮᱱ ᱠᱚ ᱥᱟᱨᱡᱚᱢ ᱜᱤᱹᱨᱟ ᱥᱟᱨᱡᱚᱢ ᱜᱤᱹᱨᱟ ᱤᱭᱟᱹᱛᱮ ᱟᱫᱚ ᱮᱱᱦᱤᱞᱳᱜ ᱛᱮᱦᱤᱧ ᱢᱟᱱᱮ ᱛᱤᱨᱤᱥᱟ ᱡᱩᱱ ᱦᱤᱞᱳᱜ ᱠᱷᱚᱱ ᱵᱤᱫᱽᱫᱨᱳᱦᱚ ᱫᱚᱦᱚ ᱮᱦᱚᱵ ᱞᱮᱫᱟ ᱡᱟᱦᱟᱸ ᱫᱚ ᱦᱩᱞ ᱢᱟᱦᱟ ᱵᱚᱱ ᱢᱮᱛᱟᱜᱼᱟ ᱠᱟᱱ ᱩᱞ ᱟᱨᱠᱤ ᱮᱢᱦᱚᱜ ᱞᱮᱭᱟ ᱚᱱᱟ ᱠᱷᱟᱹᱛᱤᱨ ᱛᱮ ᱦᱩᱞ ᱢᱟᱦᱟ ᱠᱚᱵᱚᱱ ᱢᱮᱛᱟᱜ ᱠᱟᱱᱟ ᱟᱨ ᱚᱱᱟ ᱫᱚ ᱦᱟᱸᱜ ᱜᱚᱝᱠᱮ ᱯᱟᱞᱚᱱ ᱜᱮ ᱞᱟᱜᱟᱣ ᱟᱵᱚᱱ ᱫᱚ᱾ ᱪᱤᱠᱟᱹᱛᱮ ᱜᱟᱱᱚᱜ-ᱟ ᱵᱟᱵᱚᱱ ᱯᱟᱞᱚᱱ ᱞᱮᱠᱷᱟᱱ ᱟᱨ ᱦᱳᱭ ᱦᱳᱭ᱾
ᱦᱳᱭ ᱥᱮᱞᱮᱫᱚᱜ ᱦᱩᱭᱩᱜ ᱠᱟᱱ ᱜᱮᱭᱟ᱾
ᱟᱹᱵᱤᱱ ᱥᱟᱶ ᱥᱟᱶᱛᱮ ᱟᱨᱚ
ᱦᱳᱭ ᱡᱚᱴᱟᱣ ᱢᱟᱛᱚ ᱠᱚ ᱥᱮᱱᱚᱜ ᱜᱮᱭᱟ, ᱟᱞᱮ ᱫᱚ ᱦᱟᱜ ᱱᱚᱛᱮ ᱢᱟ ᱦᱮᱸ ᱟᱹᱰᱤ ᱱᱟᱯᱟᱭ ᱜᱮ ᱢᱟᱱᱟᱣ ᱦᱩᱭᱩᱜᱼᱟ ᱚᱱᱟ ᱠᱚᱫᱚ᱾ ᱚᱱᱮ ᱦᱩᱞ ᱢᱟᱦᱟ ᱫᱚ ᱟᱹᱵᱤᱱ ᱢᱟᱱᱟᱣ ᱜᱮ ᱞᱟᱜᱟᱣ ᱟᱵᱤᱱᱟ ᱟᱵᱚ ᱥᱟᱱᱛᱟᱲ ᱦᱚᱯᱚᱱ ᱦᱩᱭ ᱠᱟᱛᱮ ᱟᱵᱚ ᱦᱤᱡᱩᱜ ᱦᱩᱞ ᱢᱟᱦᱟ ᱵᱟᱵᱚᱱ ᱢᱟᱱᱟᱣ ᱠᱷᱟᱡ ᱪᱤᱠᱟᱛᱮ ᱦᱩᱭ-ᱟ,
ᱟᱨ ᱚᱱᱟ ᱵᱟᱫᱽᱛᱮ ᱟᱵᱚ ᱡᱟᱦᱟᱸ ᱛᱤᱱᱟᱹᱜ ᱯᱟᱨᱟᱵᱽ ᱠᱚ ᱢᱮᱱᱟᱜ ᱛᱟᱵᱚᱱᱟ
ᱚᱱᱟ ᱠᱚᱦᱟᱸ ᱚᱱᱟ ᱠᱚᱦᱚᱸ ᱢᱟᱱᱮ ᱯᱟᱞᱚᱱ ᱵᱟᱲᱟᱭ ᱜᱮ ᱦᱩᱭᱩᱜᱼᱟ ᱦᱟᱸᱜ᱾ ᱦᱮᱸ ᱡᱮ ᱡᱮᱛᱮ ᱞᱮᱠᱟ ᱱᱤᱛᱳᱜ ᱢᱟ ᱱᱤᱛᱚᱜ ᱢᱟᱦᱟᱜ ᱜᱚᱝᱠᱮ ᱱᱚᱜᱼᱚᱭ ᱟᱵᱚ ᱥᱟᱢᱟᱝ ᱨᱮᱢᱟ ᱦᱟᱸᱜ ᱠᱟᱨᱟᱢ ᱯᱚᱨᱚᱵᱽ ᱢᱮᱱᱟᱜ ᱟᱠᱟᱫᱟ᱾ ᱛᱟᱦᱚᱞᱮ ᱠᱟᱨᱟᱢ ᱯᱚᱨᱚᱵᱽ ᱤᱫᱤ ᱠᱟᱛᱮᱜ ᱜᱮ ᱱᱟᱥᱮ ᱱᱟ ᱞᱟᱝ ᱨᱚᱲ ᱜᱚᱫ ᱞᱮᱜᱮ ᱪᱮᱫ ᱞᱮᱠᱟ?
ᱜᱚᱢᱠᱮ ᱟᱨ ᱟᱯᱮᱥᱱ ᱫᱟᱹᱥᱟᱭ ᱫᱟᱬᱟᱱ ᱠᱚᱠᱚ ᱪᱟᱞᱟᱣ ᱵᱟᱲᱟᱜ ᱜᱮᱭᱟ?
ᱟᱫᱚ ᱦᱟᱸᱜ ᱜᱚᱝᱠᱮ ᱫᱟᱸᱥᱟᱭ ᱢᱟᱛᱚ ᱠᱟᱨᱟᱢ ᱫᱟᱸᱥᱟᱭ ᱢᱟᱛᱚ ᱮᱠᱫᱚᱢ ᱞᱮ ᱪᱟᱞᱟᱜ ᱜᱮᱭᱟ ᱱᱤᱦᱟᱹᱛ ᱜᱮ ᱪᱟᱞᱟᱜ ᱜᱮᱭᱟ᱾ ᱱᱚᱜᱼᱚᱭ ᱱᱤᱛᱚᱜ ᱯᱚᱨ ᱯᱚᱨ ᱟᱵᱚᱣᱟᱜ ᱯᱚᱨᱚᱵᱽ᱾ ᱥᱮᱨᱣᱟ ᱨᱮᱱᱟᱜ ᱥᱮ ᱥᱟᱶᱛᱟ ᱨᱮᱱᱟᱜ ᱯᱚᱨᱚᱵᱽ ᱡᱟᱦᱟᱸ ᱟᱫᱚ ᱥᱟᱢᱟᱝ ᱨᱮ ᱢᱮᱱᱟᱜ ᱟᱠᱟᱫ ᱠᱚᱣᱟ᱾ ᱠᱟᱨᱟᱢ ᱛᱟᱯᱚᱨᱤ ᱫᱟᱸᱥᱟᱭ᱾ ᱛᱟᱯᱚᱨᱮ ᱥᱚᱨᱦᱟᱭ ᱛᱟᱯᱚᱨᱮ ᱟᱵᱚ ᱥᱟᱠᱨᱟᱛ ᱥᱮᱫ ᱵᱚᱱ ᱪᱟᱞᱟᱜ ᱠᱟᱱᱟ ᱪᱮᱫᱞᱮᱠᱟ?
ᱟᱫᱚ ᱜᱚᱝᱠᱮ ᱥᱟᱠᱨᱟᱛ ᱫᱚ ᱚᱱᱛᱮ ᱫᱚ ᱚᱠᱟ ᱞᱮᱠᱟ ᱠᱚ ᱢᱟᱱᱟᱣ ᱜᱚᱫᱟ? ᱟᱞᱮ ᱥᱮᱫ ᱱᱚᱛᱮ ᱯᱮ ᱫᱤᱱ ᱠᱚ ᱢᱟᱱᱟᱣᱟ ᱟᱨ ᱡᱮᱢᱚᱱ
ᱚᱪᱷᱟ ᱦᱮᱸ ᱢᱟ ᱞᱟᱹᱭᱤᱱ
ᱟᱪᱪᱷᱟ ᱪᱮᱫ ᱠᱚᱵᱤᱱ ᱞᱟᱹᱭ ᱠᱮᱜ-ᱟ ᱞᱟᱹᱭ ᱵᱤᱱ ᱥᱮ?
ᱛᱤᱱᱟᱹᱜ ᱯᱚᱨᱮ ᱢᱟᱱ ᱜᱟᱲᱤ ᱟᱥᱮᱱ ᱠᱚ ᱥᱮᱱ ᱦᱩᱭ ᱵᱟᱲᱟᱜ ᱜᱮᱭᱟ᱾
ᱚ ᱟᱪᱪᱷᱟ ᱜᱟᱹᱲᱤ ᱟᱥᱮᱱ ᱠᱚ ᱵᱟᱝ ᱦᱮᱸ, ᱦᱳᱭ ᱪᱟᱞᱟᱜ ᱜᱮᱭᱟ ᱠᱚ ᱵᱟᱝ ᱮᱠᱟᱞ ᱚᱱᱮ ᱱᱤᱛᱚᱜ ᱫᱚ ᱟᱞᱮᱥᱮᱫ ᱫᱚ ᱚᱱᱠᱟ ᱫᱚ ᱵᱟᱝᱠᱚ ᱪᱟᱞᱟᱜᱼᱟ ᱯᱟᱹᱦᱤᱞ ᱡᱟᱦᱟᱸᱱᱟᱜ ᱠᱚ ᱪᱟᱞᱟᱜ ᱠᱟᱱ ᱛᱟᱦᱮᱱᱟ ᱡᱮᱥᱮ, ᱟᱫᱚ ᱱᱮ ᱦᱚᱲ ᱦᱚᱸ ᱵᱟᱨᱦᱮ ᱚᱨᱮ ᱜᱮ ᱛᱟᱦᱮᱱ ᱦᱩᱭᱩᱜᱼᱟ ᱱᱚᱣᱟ ᱚᱞᱚᱜ ᱡᱤᱭᱚᱱ ᱟᱹᱨᱤ ᱵᱩᱜᱤ ᱠᱟᱱ ᱛᱟᱭᱟ ᱵᱟᱦᱨᱮ ᱠᱚᱨᱮ ᱜᱮ ᱛᱟᱦᱮᱱ ᱵᱟᱲᱟ ᱦᱩᱭᱩᱜ-ᱟ ᱛᱚ ᱟᱫᱚ ᱚᱱᱟ ᱞᱮᱠᱟᱛᱮᱦᱟᱸᱜ ᱟᱫᱚ ᱱᱮᱛᱟᱨ ᱫᱚ ᱱᱮ ᱦᱚᱲ ᱦᱚᱸ ᱵᱟᱝ ᱛᱟᱦᱮᱱ ᱦᱩᱭᱩᱜ ᱚᱠᱟ ᱚᱲᱟᱜ ᱠᱚᱨᱮ ᱫᱚ ᱪᱮᱫ ᱞᱮᱠᱟ ᱠᱚ ᱪᱟᱞᱟᱜ ᱚᱱᱟ ᱡᱟᱨ ᱯᱟᱹᱦᱤᱞ ᱠᱷᱚᱱ ᱫᱚ ᱱᱤᱛᱚᱜ ᱫᱚ ᱦᱟᱸᱜ ᱠᱟᱹᱴᱤᱡ ᱠᱚᱢ ᱧᱚᱜ ᱠᱟᱱᱟ ᱟᱞᱮ ᱫᱤᱥᱚᱢ ᱥᱮᱫ ᱨᱮᱱᱟᱜ ᱜᱟᱹᱲᱤ ᱟᱥᱮᱱ ᱠᱚᱫᱚ᱾
ᱟᱞᱮ ᱥᱮᱱᱟᱦᱜ ᱱᱚᱛᱮ ᱦᱚᱸ᱾ ᱢᱟᱲᱟᱝ ᱞᱮᱠᱟ ᱫᱚ ᱵᱟᱠᱚ ᱱᱟᱜ ᱠᱚ ᱤᱭᱟᱹ ᱜᱚᱫᱮᱜᱼᱟ ᱱᱤᱛᱚᱜ ᱫᱚ᱾ ᱟᱫᱚ ᱢᱮᱱᱛᱮ ᱫᱚ ᱟᱫᱚ ᱪᱟᱣᱰᱤ ᱦᱤᱞᱳᱜ ᱫᱚ ᱟᱞᱮ ᱥᱮᱱ ᱢᱟ ᱚᱱᱛᱮ ᱫᱚ ᱱᱟᱜ ᱚᱠᱟ ᱞᱮᱠᱟ ᱪᱚ ᱱᱚᱛᱮ ᱫᱚ ᱠᱟᱛᱮᱫ ᱠᱩᱢᱵᱟᱹ ᱞᱮᱠᱟ ᱠᱚ ᱵᱮᱱᱟᱣ ᱛᱮ
ᱦᱳᱭ ᱜᱚᱢᱠᱮ ᱟᱵᱤᱱᱟᱜ ᱨᱚᱲ ᱠᱟᱹᱴᱤᱡ ᱴᱤᱥᱴᱟᱵ ᱜᱚᱫ ᱮᱫᱟ, ᱦᱮᱞᱳ ᱦᱮᱞᱳ ᱜᱚᱢᱠᱮ, ᱦᱮᱞᱳ ᱾ ᱦᱮᱞᱳ ᱾ ᱦᱮᱞᱳ ᱾ ᱦᱮᱞᱳ ᱾ ᱦᱮᱞᱳ ᱜᱚᱢᱠᱮ ᱾ ᱚᱠᱟᱭ ᱮᱱᱟᱵᱤᱱ ᱜᱚᱢᱠᱮ?